ᱦᱮᱞᱳ
ᱦᱮᱞᱳ ᱦᱮ ᱚᱰᱮ ᱪᱮᱫ ᱞᱮᱠᱟ ᱢᱮᱱᱟᱜ ᱟᱠᱟᱜ ᱵᱤᱱᱟ
ᱦᱚᱭ ᱱᱟᱯᱟᱭ ᱜᱮ ᱟᱹᱵᱤᱱ ᱪᱮᱫ ᱠᱟ ᱢᱮᱱᱟᱜ ᱵᱤᱱᱟ?
ᱟᱹᱞᱤᱧ ᱦᱚᱸ ᱱᱟᱯᱟᱭ ᱜᱮ ᱢᱮᱱᱟᱜ ᱠᱟᱜ ᱞᱤᱧᱟ᱾ ᱛᱟᱦᱚᱞᱮ ᱱᱟᱜ ᱱᱚᱜ ᱚᱭ ᱪᱮᱫ ᱠᱚᱦᱚᱸ ᱪᱤᱠᱟᱹ ᱵᱟᱲᱟ ᱦᱩᱭᱩᱜ ᱠᱟᱱᱟ?
ᱱᱚᱜᱼᱚᱭ ᱚᱲᱟᱜ ᱠᱚᱨᱮ ᱜᱮ ᱟᱹᱵᱤᱱ ᱪᱮᱫ ᱠᱚᱵᱤᱱ ᱪᱤᱠᱟᱹ ᱵᱟᱲᱟ ᱭᱮᱜ-ᱟ?
ᱪᱮᱫ ᱜᱮ ᱵᱟᱝ ᱱᱚᱜ ᱚᱭ ᱫᱩᱲᱩᱵ ᱵᱟᱲᱟ ᱦᱩᱭ ᱠᱟᱱᱟ ᱾
ᱱᱟᱯᱟᱭ ᱜᱮ ᱛᱚ ᱛᱟᱦᱚᱞᱮ᱾
ᱦᱩᱸ ᱦᱩᱸ ᱱᱟᱯᱟᱭ ᱵᱟᱲᱟ ᱜᱮ᱾
ᱚᱱᱛᱮ ᱫᱚ ᱱᱟᱸᱜ ᱪᱮᱫ ᱞᱮᱠᱟ ᱫᱟᱜ ᱡᱟᱹᱲᱤ ᱜᱚᱫᱚ
ᱫᱟᱜ ᱡᱟᱲᱤ ᱦᱳᱭᱳᱜ ᱠᱟᱱᱟ ᱜᱮᱭᱟ ᱱᱚᱸᱰᱮ ᱫᱚ
ᱱᱚᱛᱮ ᱦᱚᱸ ᱱᱚᱜᱼᱚᱸᱚᱭ ᱢᱟᱲᱟᱝ ᱠᱤᱪᱷᱩ ᱠᱷᱚᱱ ᱞᱟᱦᱟᱜᱼ ᱫᱟᱜ ᱮᱫ ᱛᱟᱦᱮᱱᱟᱭ ᱱᱤᱛᱚᱜ ᱫᱚ ᱦᱟᱸᱜᱼ ᱮ ᱯᱷᱟᱸᱠ ᱵᱟᱲᱟ ᱠᱟᱜᱼᱟ
ᱚ
ᱛᱟᱦᱚᱞᱮ ᱚᱱᱛᱮ ᱫᱚ ᱦᱟᱸᱜ ᱚᱲᱟᱜ ᱫᱩᱣᱟᱹᱨ ᱠᱚ ᱪᱮᱫ ᱞᱮᱠᱟ ᱦᱟᱸᱜ
ᱟᱭᱢᱟ ᱥᱟᱨᱦᱟᱣ ᱳᱭ ᱱᱟᱯᱟᱭ ᱜᱮ
ᱟᱪᱷᱟ ᱪᱟ ᱢᱟᱱᱮ ᱱᱚᱣᱟ ᱱᱟᱦᱟᱸᱜ ᱪᱮᱫ ᱵᱟᱲᱟ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ
ᱱᱚ ᱚᱲᱟᱜ ᱠᱚᱨᱮ ᱜᱮ ᱱᱮᱛᱟᱨ ᱫᱚ ᱵᱚᱨᱥᱟ ᱫᱤᱱ ᱛᱚ ᱠᱟᱹᱢᱤ ᱵᱟᱲᱟ ᱢᱟᱴ ᱠᱨᱮᱱᱟᱜ
ᱟᱪᱪᱷᱟ ᱟᱪᱪᱷᱟ
ᱚᱱᱛᱮ ᱫᱚ ᱪᱟᱥ ᱠᱚ ᱦᱳᱭᱳᱜ ᱜᱮᱭᱟ ᱥᱮ ᱵᱟᱝ
ᱦᱮᱸ ᱱᱚᱛᱮ ᱪᱟᱥ ᱵᱟᱲᱟᱭ ᱦᱩᱭᱩᱜ ᱠᱟᱱᱟ ᱱᱚᱜᱚᱭ ᱦᱟᱸᱜ ᱱᱤᱛᱚᱝ ᱫᱚ ᱦᱟᱸᱜ ᱟᱯᱷᱚᱨ ᱠᱚᱸᱦᱚ ᱜᱤᱰᱤ ᱵᱟᱲᱟ ᱦᱩᱭ ᱠᱟᱱᱟ
ᱚ
ᱛᱟᱦᱚᱞᱮ ᱚᱱᱛᱮ ᱫᱚ ᱦᱟᱸᱜ ᱱᱟᱦ ᱪᱮᱫ ᱢᱟᱲᱟᱝ ᱥᱮᱫ ᱪᱟᱞᱟᱣ ᱠᱟᱱᱟ ᱥᱮ ᱦᱟᱜ ᱵᱟᱝ
ᱚᱱᱟᱠᱚ ᱜᱟᱨᱤ ᱪᱟᱞᱟᱜ ᱛᱚᱞᱟ ᱠᱚ ᱦᱟᱨᱟ ᱠᱟᱱᱟ
ᱟᱪᱪᱷᱟ
ᱦᱮᱞᱳ ᱦᱮᱞᱳ ᱦᱮᱞᱳᱣ ᱦᱮ ᱡᱚᱢ ᱵᱟᱲᱟ ᱠᱚᱫᱚ ᱱᱚᱭ ᱪᱮᱫ ᱞᱮᱠᱟ ᱛᱤᱨᱮ ᱦᱩᱭᱩᱜ ᱜᱮᱭᱟ ᱦᱟᱸᱜ
ᱞᱟ. ᱭᱫᱟ. ᱧ ᱡᱚᱢ ᱵᱟᱲᱟ ᱫᱚ ᱦᱩᱭᱩᱜᱼᱟ ᱱᱚᱴᱟ ᱥᱟᱲᱮ ᱱᱚᱴᱟ ᱥᱮᱫ ᱟᱵᱤᱱ ᱫᱚ ᱛᱤᱨᱮᱵᱤᱱ ᱡᱚᱢᱛᱮ
ᱟᱹᱞᱤᱧ ᱦᱟᱸᱜ ᱱᱟᱦᱚᱸ ᱞᱤᱧ ᱡᱚᱢ ᱠᱟᱜᱼᱟ ᱦᱟᱸᱜ ᱱᱤᱛᱚᱜ ᱫᱚ ᱦᱟᱸᱜ ᱯᱚᱨᱮ ᱛᱮ
ᱚ
ᱛᱟᱦᱚᱞᱮ ᱪᱮᱫ ᱠᱚ ᱦᱟᱸᱜ ᱪᱤᱠᱟᱹ ᱵᱟᱲᱟᱭ ᱦᱩᱭᱩᱜᱼᱟ ᱱᱤᱛᱚᱜ ᱫᱚ ᱪᱮᱫᱠᱚ ᱪᱮᱠᱟ ᱵᱟᱲᱟᱭᱟ ᱦᱮᱞᱳ
ᱦᱮᱸ ᱞᱟᱹᱭᱵᱤᱱ
ᱢᱟᱱᱮ ᱪᱮᱫ ᱠᱚ ᱪᱤᱠᱟᱹ ᱵᱟᱲᱟᱭᱮᱫᱼᱟ ᱱᱤᱛᱚᱜ ᱫᱚ
ᱱᱚᱜ ᱚᱭ ᱫᱩᱲᱩᱵ ᱦᱩᱭ ᱠᱟᱱᱟ ᱚᱲᱟᱜ ᱨᱮ
ᱟᱪᱪᱷᱟ
ᱪᱮᱫ ᱠᱚ ᱫᱚᱢ ᱪᱤᱠᱟᱭᱟ ᱵᱟᱝ ᱠᱷᱟᱱ
ᱦᱮᱸ ᱦᱮᱸ
ᱪᱮᱫ ᱠᱚᱢ ᱪᱤᱠᱟ ᱵᱟᱲᱟᱭ ᱜᱮᱭᱟ
ᱪᱮᱫ ᱜᱮ ᱵᱟᱝ ᱱᱚᱜᱼᱚᱭ ᱟᱹᱞᱤᱝ ᱞᱤᱧ ᱵᱟᱡᱟᱨ ᱨᱮᱞᱤᱧ ᱛᱟᱦᱮᱱᱟ ᱪᱟᱹᱠᱨᱤ ᱴᱟᱹᱠᱨᱤ ᱞᱤᱝ
ᱚ ᱪᱮᱫ ᱠᱚᱨᱮ ᱵᱤᱱ ᱪᱟᱠᱨᱤ ᱛᱮ
ᱱᱚᱜᱼᱚᱭ ᱱᱤᱛᱚᱜ ᱫᱚ ᱦᱟᱸᱜ ᱯᱩᱞᱤᱥ ᱪᱟᱹᱠᱨᱤ ᱨᱮ ᱫᱟᱞᱤᱧ
ᱟᱪᱪᱷᱟ ᱪᱟ ᱵᱟᱦᱩ ᱠᱚ ᱵᱟᱵᱮᱱ ᱟᱹᱜᱩ ᱠᱟᱫ ᱠᱚᱣᱟ ᱥᱮ
ᱵᱟᱝ ᱫᱚ ᱦᱟᱸᱜ ᱟᱹᱣᱨᱤᱞᱤᱧ ᱵᱟᱯᱞᱟᱜᱼᱟ ᱱᱤᱛᱚᱝ ᱫᱚ ᱦᱟᱸᱜ
ᱚ ᱰᱟᱺᱜᱽᱣᱟᱹ ᱜᱮᱭᱟᱵᱤᱱ ᱪᱮ
ᱦᱮᱸ ᱦᱳᱭ
ᱚ
ᱵᱟᱯᱞᱟ ᱟᱠᱟᱱᱟ
ᱵᱟᱝ ᱵᱟᱝ ᱟᱹᱞᱤᱧ ᱦᱚᱸ ᱰᱟᱺᱜᱽᱣᱟᱹ ᱜᱮᱭᱟᱞᱤᱧ
ᱪᱮᱫ ᱠᱚ ᱠᱟᱹᱢᱤ ᱵᱟᱲᱟ ᱦᱩᱭᱩᱜ ᱜᱮᱭᱟ
ᱪᱮᱫ ᱠᱚ ᱠᱟᱹᱢᱤ ᱵᱟᱲᱟᱭᱟ ᱚᱲᱟᱜ ᱠᱚᱨᱮᱱᱟᱜ ᱜᱮ
ᱛᱟᱦᱞᱮ ᱚᱲᱟᱜ ᱠᱚᱨᱮᱱᱟᱝ ᱜᱮ ᱦᱟᱸᱜ ᱚᱱᱟ ᱦᱚᱸ ᱠᱟᱹᱢᱤ ᱵᱟᱲᱟ ᱠᱚ ᱫᱚ ᱦᱩᱭᱩᱜ ᱜᱮᱭᱟ ᱵᱟᱝ
ᱦᱮᱸ ᱦᱮᱸ ᱚᱲᱟᱜ ᱠᱚᱨᱮᱱᱟᱜ ᱜᱮ ᱚᱲᱟᱜ ᱠᱚᱨᱮ ᱜᱮ ᱫᱚᱢᱮ ᱠᱟᱹᱢᱤ
ᱦᱳᱭ ᱦᱳᱭ ᱟᱵᱚ ᱦᱚᱲᱟᱜ ᱫᱚ ᱦᱟᱸᱜ ᱵᱟᱠᱷᱟᱱ ᱥᱟᱱᱛᱟᱲᱟᱜ ᱫᱚ ᱦᱟᱸᱜ ᱪᱮᱫ ᱫᱚ ᱠᱟᱹᱢᱤ ᱫᱚ ᱚᱱᱠᱟ ᱫᱚ ᱦᱟᱸᱜ ᱵᱟᱝ
ᱥᱟᱱᱛᱟᱲᱟᱜ ᱫᱚ ᱵᱟᱹᱫ ᱵᱟᱹᱭᱦᱟᱹᱲ ᱜᱮᱛᱚ ᱥᱟᱱᱛᱟᱲ ᱫᱚ
ᱦᱮᱸ ᱦᱮᱸ ᱡᱟᱦᱟᱸ ᱱᱤᱛᱚᱜ ᱧᱮᱞ ᱧᱟᱢᱚᱜ ᱠᱟᱱᱟ ᱯᱚᱨᱚᱵᱚᱨᱛᱤ ᱠᱟᱞᱨᱮ ᱱᱤᱛᱚᱜ ᱦᱚᱸ ᱵᱟᱝ ᱪᱟᱥ ᱞᱮᱠᱷᱟᱱ ᱦᱟᱸᱜ ᱪᱤᱠᱟᱹᱛᱮ ᱦᱟᱸᱜ ᱟᱵᱚᱣᱟᱜ ᱡᱚᱢ ᱠᱚᱫᱚ ᱦᱟᱸᱜ ᱵᱟᱝ ᱦᱩᱭᱩᱜ ᱠᱟᱱ ᱜᱮᱭᱟ
ᱦᱮᱸ
ᱚᱱᱛᱮ ᱫᱚ ᱦᱟᱸᱜ ᱯᱟᱛᱟ ᱪᱷᱟᱛᱟ ᱠᱚᱫᱚ ᱪᱮᱫ ᱞᱮᱠᱟ ᱦᱩᱭᱩᱜ ᱜᱮᱭᱟ ᱦᱮᱞᱳ
ᱦᱟᱸ
ᱟᱸᱡᱚᱢᱚᱜ ᱠᱟᱱᱟ ᱥᱮ ᱵᱟᱝ ᱦᱟᱸᱜ ᱜᱚᱢᱠᱮ
ᱪᱮᱫ ᱵᱤᱱ ᱞᱟᱹᱭᱫᱟ ᱵᱟᱝ ᱟᱸᱡᱚᱢᱚᱜ, ᱵᱟᱞᱤᱧ
ᱚᱱᱛᱮ ᱫᱚ ᱦᱟᱸᱜ ᱯᱟᱛᱟ ᱪᱷᱟᱛᱟ ᱠᱚᱫᱚ ᱪᱮᱫ ᱞᱮᱠᱟ ᱦᱩᱭᱩᱜ ᱜᱮᱭᱟ
ᱯᱟᱛᱟ ᱪᱷᱟᱛᱟ ᱦᱩᱭᱩᱜ ᱜᱮᱭᱟ ᱫᱚᱢᱮ ᱟᱯᱮ ᱥᱮᱫ ᱚᱱᱛᱮ ᱫᱚ ᱵᱟᱝ ᱦᱩᱭᱩᱜ ᱜᱮ
ᱵᱟᱝ ᱱᱚᱛᱮ ᱟᱞᱮ ᱥᱮᱱ ᱫᱚ ᱦᱟᱸᱜ ᱚᱱᱠᱟ ᱫᱚ ᱵᱟᱝ ᱦᱩᱭᱩᱜ ᱛᱟᱦᱮᱱ ᱜᱮᱭᱟ
ᱦᱮᱸ ᱟᱞᱮ ᱥᱮᱫ ᱫᱚ ᱡᱟᱹᱥᱛᱤ ᱜᱮ ᱦᱩᱭᱩᱜ ᱜᱮᱭᱟ ᱯᱟᱛᱟ ᱪᱷᱟᱛᱟ ᱠᱚᱫᱚ
ᱟᱪᱪᱷᱟ ᱟᱪᱪᱷᱟ ᱛᱟᱞᱦᱮ ᱢᱟᱲᱟᱝ ᱫᱚ ᱫᱚᱢᱮ ᱜᱮ ᱦᱟᱸᱜ ᱯᱮ ᱨᱟᱹᱥᱠᱟᱹᱭ ᱛᱟᱦᱮᱱ ᱜᱮᱭᱟ
ᱦᱮᱸ ᱨᱟᱹᱥᱠᱟᱹ ᱜᱮ ᱨᱟᱹᱥᱠᱟᱹ ᱜᱮ ᱦᱩᱭᱩᱜ ᱜᱮᱭᱟ ᱛᱚ ᱫᱚᱢᱮ ᱡᱟᱠ ᱫᱤᱭᱮ ᱦᱩᱭᱩᱜᱼᱟ ᱛᱚ ᱯᱟᱛᱟ-ᱪᱷᱟᱛᱟ ᱠᱚ ᱦᱚᱸ
ᱦᱳᱭ ᱦᱳᱭ ᱚ ᱦᱚᱸ ᱨᱟᱹᱥᱠᱟᱹ ᱠᱚᱦᱚᱸ ᱫᱚᱨᱠᱟᱨ ᱠᱟᱱ ᱜᱮᱭᱟ ᱢᱟᱡᱷᱮ-ᱥᱟᱡ
ᱦᱮᱸ ᱢᱟᱡᱷᱮ-ᱥᱟᱡᱷᱮ ᱨᱟᱹᱥᱠᱟᱹ ᱫᱚᱨᱠᱟᱨ ᱠᱟᱱᱟ
ᱦᱳᱭ ᱛᱟᱦᱞᱮ ᱱᱤᱛᱚᱜ ᱟᱹᱛᱩ ᱫᱤᱥᱚᱢ ᱠᱚᱨᱮ ᱫᱚ ᱛᱟᱦᱞᱮ ᱪᱮᱫ ᱞᱮᱠᱟ ᱫᱟᱨᱮ, ᱫᱟᱨᱮ ᱠᱚᱫᱚ ᱦᱟᱸᱜ ᱢᱮᱱᱟᱜ ᱟᱠᱟᱜᱼᱟ
ᱫᱟᱨᱮ ᱠᱚ ᱫᱟᱨᱮ ᱱᱟᱹᱲᱤ ᱠᱚ ᱢᱮᱱᱟᱜ ᱜᱮᱭᱟ ᱰᱷᱮᱨ ᱜᱮ
ᱟᱪᱪᱷᱟ ᱟᱪᱪᱷᱟ
ᱪᱮᱫ ᱟᱯᱮ ᱚᱱᱛᱮ ᱫᱚ ᱵᱟᱹᱱᱩᱜ ᱛᱮ
ᱟᱞᱤᱧ ᱫᱚ ᱦᱩᱱᱟᱹᱝ ᱟᱹᱛᱩ ᱫᱤᱥᱚᱢ ᱨᱮ ᱫᱚ ᱦᱟᱸᱜ ᱵᱟᱹᱞᱤᱧ ᱛᱟᱦᱮᱱ ᱠᱟᱱᱟ ᱵᱟᱡᱟᱨ ᱨᱮᱜᱮᱞᱤᱧ ᱛᱟᱦᱮᱱ ᱠᱟᱱᱟ ᱦᱟᱸᱜ ᱱᱟᱦᱟᱜ ᱫᱚ ᱱᱤᱛᱚᱜ ᱫᱚ
ᱚ, ᱦᱩᱸ ᱦᱩᱸ
ᱴᱷᱤᱠ ᱛᱟᱦᱞᱮ ᱛᱤᱨᱮ ᱦᱟᱸᱜ ᱜᱤᱫᱽᱨᱟᱹ ᱠᱚᱫᱚ ᱦᱟᱸᱜ ᱯᱟᱲᱦᱟᱣ ᱠᱚᱫᱚ ᱦᱟᱸᱜ ᱠᱚ ᱫᱩᱲᱩᱵ ᱵᱟᱲᱟᱣᱟᱠᱟᱱ ᱜᱮᱭᱟ ᱥᱮ ᱪᱮᱫ
ᱦᱮᱸ ᱫᱩᱲᱩᱵ ᱠᱟᱱ ᱜᱮᱭᱟ ᱠᱚ ᱯᱟᱲᱟᱜ ᱠᱟᱱᱟ ᱠᱚ ᱞᱟᱛᱟᱨ ᱨᱮ ᱞᱟᱭᱤᱱ ᱛᱮ
ᱟᱪᱪᱷᱟ ᱟᱪᱪᱷᱟ ᱛᱟᱦᱚᱞᱮ ᱟᱵᱮᱱ ᱫᱚ ᱦᱟᱸᱜ ᱱᱤᱛᱚᱜ ᱫᱚ ᱦᱟᱸᱜ ᱪᱮᱫ ᱠᱚᱵᱮᱱ ᱪᱤᱠᱟᱹ ᱵᱟᱲᱟᱭᱟ ᱟᱫᱚ
ᱟᱹᱞᱤᱧ ᱱᱚᱜᱼᱚᱭ ᱞᱤᱧ ᱪᱟᱞᱟᱜᱼᱟ ᱟᱨ ᱵᱤᱲᱤ ᱞᱤᱧ ᱧᱩᱭᱟ ᱱᱤᱛᱚᱜ ᱦᱟᱸᱜ
ᱟᱪᱪᱷᱟ ᱟᱪᱪᱷᱟ
ᱵᱤᱲᱤ ᱠᱚ ᱵᱤᱱ ᱧᱩᱭ ᱜᱮᱭᱟ ᱥᱮ ᱵᱟᱝ
ᱵᱟᱝ ᱜᱚᱝᱠᱮ ᱚᱱᱠᱟ ᱫᱚ ᱦᱟᱸᱜ ᱱᱮᱥᱟ ᱠᱚ ᱫᱚ ᱦᱟᱸᱜ ᱱᱤᱭᱟᱹ ᱢᱟᱲᱟᱝ ᱫᱚ ᱵᱟᱝ ᱦᱩᱭᱩᱜ
ᱚ ᱵᱷᱟᱹᱜᱤ ᱦᱩᱭ ᱠᱟᱱᱟ
ᱦᱳᱭ ᱦᱳᱭ ᱵᱮᱥᱤ ᱦᱟᱸᱜ ᱢᱟᱲᱟᱝ ᱫᱚ ᱦᱟᱸᱜ ᱟᱣᱟᱡᱽ ᱠᱚ ᱫᱚ ᱟᱣᱟᱡᱽ ᱠᱚ ᱫᱚ ᱦᱟᱸᱜ ᱢᱟᱲᱟᱝ ᱫᱚ ᱟᱞᱚ ᱵᱮᱱ ᱟᱹᱜᱩᱭᱟ ᱦᱟᱸᱜ ᱵᱟᱠᱷᱟᱱ ᱠᱚᱞ ᱫᱚ ᱦᱟᱸᱜ ᱠᱚ ᱰᱤᱥ ᱢᱤᱥ ᱠᱟᱛᱟ ᱞᱟᱝ ᱦᱟᱸᱜ
ᱦᱮᱸ ᱟᱪᱪᱷᱟ ᱛᱟᱦᱞᱮ ᱪᱮᱫ ᱠᱚ ᱵᱤᱱ ᱪᱤᱠᱟᱹ ᱵᱟᱲᱟᱭ ᱫᱟ
ᱪᱮᱫ ᱜᱮ ᱵᱟᱝ ᱱᱤᱛᱚᱜ ᱫᱚ ᱦᱟᱸᱜ ᱱᱟᱦᱽ ᱰᱤᱭᱩᱴᱤ ᱠᱚ ᱦᱟᱸᱜ ᱪᱟᱵᱟ ᱵᱟᱲᱟ ᱠᱟᱛᱮᱫ ᱱᱚᱜᱼᱚᱭ ᱞᱤᱧ ᱫᱩᱲᱩᱵ ᱵᱟᱲᱟ ᱟᱠᱟᱱᱟ ᱱᱤᱛᱚᱜ ᱫᱚ ᱦᱟᱸᱜ
ᱚ ᱛᱟᱞᱮ ᱱᱟᱯᱟᱭ ᱵᱟᱲᱟ ᱜᱮ ᱵᱟᱝ
ᱦᱳᱭ ᱦᱳᱭ ᱱᱟᱯᱟᱭ ᱵᱟᱲᱟ ᱜᱮ
ᱚ
ᱟᱵᱤᱱ ᱦᱚᱸ ᱱᱟᱯᱟᱭ ᱵᱟᱲᱟ ᱵᱚᱞᱮ ᱢᱮᱱᱟᱜ ᱵᱮᱱᱟ ᱛᱚ
ᱦᱮᱸ ᱦᱮᱸ ᱱᱟᱯᱟᱭ ᱵᱟᱲᱟ ᱜᱮ ᱪᱮᱠᱟᱢ ᱛᱟᱦᱮᱱᱟ ᱵᱟᱠᱷᱟᱱ
ᱦᱮᱸ ᱦᱮᱸ
ᱫᱟᱜ ᱡᱟᱹᱲᱤ ᱠᱚ ᱦᱩᱭᱩᱜ ᱠᱟᱱᱟ ᱫᱚᱢᱮ ᱵᱚᱨᱥᱟ ᱨᱮ
ᱦᱳᱭ ᱦᱳᱭ ᱫᱟᱜ ᱡᱟᱹᱲᱤ ᱱᱚᱜᱼᱚᱭ ᱛᱚ ᱦᱟᱸᱜ ᱱᱟᱝ ᱫᱟᱜ ᱡᱟᱹᱲᱤ ᱠᱚ ᱦᱚᱸ ᱡᱟᱹᱥᱛᱤ ᱜᱮ ᱦᱩᱭᱩᱜ ᱠᱟᱱᱟ ᱵᱟᱨᱦᱮ ᱥᱮᱱ ᱦᱚᱸ ᱫᱟᱬᱟ ᱠᱚ ᱦᱚᱸ ᱩᱰᱩᱝ ᱠᱚ ᱦᱚᱸ ᱵᱟᱝ ᱜᱟᱱᱚᱜ ᱠᱟᱱᱟ
ᱦᱮᱸ ᱟᱥᱟᱲ ᱵᱚᱸᱜᱟ ᱥᱮᱴᱮᱨ ᱠᱟᱱᱟ ᱛᱚ ᱵᱟᱹᱨᱩᱰᱟᱝ ᱠᱚ ᱛᱩᱫᱩᱜ ᱠᱟᱱᱟ ᱫᱚᱢᱮ
ᱦᱳᱭ ᱦᱳᱭ ᱦᱳᱭ
ᱠᱩᱡ ᱜᱚᱡ ᱵᱟᱲᱟ ᱦᱩᱭᱩᱜ ᱠᱟᱱᱟ
ᱟᱪᱪᱷᱟ ᱟᱪᱪᱷᱟ ᱛᱟᱦᱞᱮ ᱥᱮᱸᱫᱽᱨᱟ ᱠᱚ ᱦᱟᱸᱜ ᱦᱳᱭ ᱢᱮᱱᱟᱜ ᱠᱚ ᱜᱮᱭᱟ ᱱᱚᱜᱼᱚᱭ ᱛᱚ ᱫᱟᱜ ᱡᱟᱹᱲᱤ ᱱᱚᱜᱼᱚᱭ ᱦᱟᱸᱜ ᱮᱛᱚᱦᱚᱵ ᱠᱟᱱᱟ
ᱦᱩᱸ ᱵᱟᱨᱩᱰᱟᱝ ᱠᱚ
ᱛᱟᱦᱚᱞᱮ ᱦᱟᱸᱜ ᱢᱟᱲᱟᱝ ᱥᱮᱱ ᱫᱚ ᱦᱟᱸᱜ ᱥᱮᱸᱫᱽᱨᱟ ᱠᱚ ᱫᱚ ᱦᱟᱸᱜ ᱡᱟ. ᱥᱛᱤ ᱜᱮ ᱦᱟᱸᱜ ᱛᱟᱦᱚᱞᱮ ᱪᱟᱞᱟᱜ ᱦᱩᱭᱩᱜᱼᱟ ᱥᱮ ᱪᱮᱫ
ᱦᱮᱸ ᱥᱮᱸᱫᱽᱨᱟ ᱠᱚ ᱪᱟᱞᱟᱜ ᱦᱩᱭᱩᱜ ᱜᱮᱭᱟ ᱫᱚᱢᱮ ᱜᱮ ᱚᱱᱛᱮ ᱢᱟ ᱥᱮᱸᱫᱽᱨᱟ ᱠᱚ ᱦᱩᱭᱩᱜ ᱜᱮᱭᱟ ᱛᱚ ᱚᱱᱛᱮ ᱥᱮᱸᱫᱽᱨᱟ ᱠᱚ ᱵᱟᱝ ᱦᱩᱭᱩᱜ ᱜᱮᱭᱟ ᱟᱯᱮ ᱥᱮᱱ
ᱦᱮᱸ ᱦᱩᱭ ᱫᱚ ᱦᱩᱭ ᱵᱟᱲᱟᱜ ᱜᱮᱭᱟ ᱟᱫᱚ ᱱᱚᱜᱼᱚ ᱱᱟᱜ ᱢᱟᱲᱟᱝ ᱦᱟᱸᱜ ᱱᱤᱛᱚᱜ ᱫᱚ ᱫᱟᱜ ᱵᱟᱲᱟᱭ ᱫᱟ ᱫᱟᱜ ᱫᱟᱜ ᱛᱮᱫᱚ ᱦᱟᱸᱜ ᱪᱤᱠᱟᱹ ᱚᱠᱟ ᱠᱚ ᱫᱚ ᱦᱟᱸᱜ ᱱᱤᱛᱚᱜ ᱫᱚ ᱵᱚᱱᱫᱚ ᱦᱟᱛᱟᱲ ᱠᱟᱱᱟ
ᱦᱚᱸᱻ ᱢᱮᱱ ᱫᱚ ᱱᱚᱛᱮ ᱥᱮᱸᱫᱽᱨᱟ ᱠᱚ ᱦᱩᱭᱩᱜ ᱜᱮᱭᱟ ᱪᱚ ᱟᱫᱚ ᱚᱸᱫᱮ ᱥᱮᱸᱫᱽᱨᱟ ᱠᱚ ᱫᱚ ᱪᱟᱞᱟᱣ ᱵᱟᱲᱟ ᱦᱩᱭᱩᱜ ᱜᱮᱭᱟ
ᱦᱳᱭ ᱦᱳᱭ
ᱦᱚᱸ
ᱚᱱᱛᱮ ᱫᱚ ᱦᱟᱜ ᱱᱟᱯᱟᱭ ᱵᱟᱲ ᱜᱮ ᱵᱟᱝ
ᱛᱟᱦᱚᱞᱮ ᱦᱟᱸᱜ ᱱᱤᱛᱚᱝ ᱫᱚ ᱦᱟᱸᱜ ᱥᱮᱸᱫᱽᱨᱟ ᱠᱚ ᱫᱚ ᱦᱟᱸᱜ ᱱᱤᱛᱚᱜ ᱫᱚ ᱵᱟᱝ ᱦᱩᱭᱩᱜ ᱠᱟᱱᱟ ᱫᱟᱜ ᱡᱟᱹᱲᱤ ᱤᱫᱟᱭ
ᱫᱟᱜ ᱡᱟᱹᱲᱤ ᱮᱫᱟᱭ ᱱᱤᱛᱚᱜ ᱟᱨᱦᱚᱸ ᱢᱟᱴ ᱠᱚ ᱨᱮ ᱠᱟᱹᱢᱤ ᱠᱚ ᱦᱩᱲᱩ ᱨᱚᱦᱚᱭ ᱠᱚ ᱢᱮᱱᱟᱜ ᱠᱚ ᱛᱩᱫ ᱫᱚ ᱦᱳᱢᱲᱳ ᱠᱚ ᱵᱟᱝ ᱨᱚᱦᱚᱭ ᱞᱮᱠᱷᱟᱱ ᱥᱮᱸᱫᱽᱨᱟ ᱦᱚᱸ ᱟᱢ ᱪᱤᱠᱟᱹ ᱛᱮᱢ ᱪᱟᱞᱟᱣ ᱫᱟᱲᱮ ᱠᱮᱭᱟ
ᱥᱮ ᱴᱷᱤᱠ ᱱᱤᱛᱚᱝ ᱫᱚ ᱦᱟᱸᱜ ᱛᱟᱦᱚᱞᱮ ᱵᱟᱹᱭᱦᱟᱹᱲ ᱥᱮᱫ ᱜᱮ ᱢᱚᱦᱚᱰᱟ ᱦᱩᱭᱩᱜ ᱠᱟᱱᱟ ᱥᱮ ᱪᱮᱫᱟᱜ
ᱦᱮᱸ ᱵᱟᱹᱭᱦᱟᱹᱲ ᱠᱚᱨᱮ ᱜᱮ ᱪᱟᱞᱟᱜ ᱦᱩᱭᱩᱜ ᱠᱟᱱᱟ ᱛᱚ
ᱦᱳᱭ ᱦᱳᱭ ᱱᱤᱛᱚᱜ ᱫᱚ ᱦᱟᱸᱜ ᱱᱟᱦᱟᱝ ᱫᱚ ᱵᱟᱢ ᱪᱟᱥ ᱞᱮᱠᱷᱟᱱ ᱦᱟᱸᱜ ᱟᱫᱚ ᱦᱟᱸᱜ ᱪᱮᱫ ᱞᱟᱡ ᱨᱮᱵᱚᱱ ᱡᱚᱢᱟ ᱡᱚᱛᱚ ᱥᱮᱫ ᱠᱷᱚᱱᱟᱜ ᱢᱟᱲᱟᱝ ᱧᱮᱞ ᱫᱚᱨᱠᱟᱨ ᱠᱟᱱ ᱜᱮᱭᱟ
ᱦᱮᱸ
ᱛᱟᱦᱚᱞᱮ ᱚᱱᱛᱮ ᱫᱚ ᱦᱟᱜ ᱫᱟᱜ ᱠᱚᱫᱚ ᱦᱟᱸᱜ ᱚᱥᱩᱵᱤᱫᱟ ᱫᱚ ᱵᱟᱹᱱᱩᱜ ᱠᱟᱜ - ᱟ
ᱵᱟᱝ ᱵᱟᱝ ᱫᱟᱜ ᱠᱚᱫᱚ ᱡᱟᱹᱥᱛᱤ ᱡᱟᱭᱜᱟ ᱨᱮ ᱟᱨᱚ ᱠᱮᱱᱮᱞ ᱫᱟᱜ ᱠᱚ ᱦᱤᱡᱩᱜ ᱜᱮᱭᱟ ᱛᱚ
ᱟᱪᱪᱷᱟ ᱟᱪᱪᱷᱟ ᱟ ᱟᱞᱮᱮᱥᱱ ᱫᱚ ᱦᱟᱸᱜ ᱱᱟᱦᱟᱜ ᱱᱤᱛᱚᱜ ᱫᱚ ᱦᱟᱜ ᱫᱟᱜ ᱠᱚᱨᱮᱱᱟᱜ ᱫᱚ ᱟᱹᱰᱤ ᱥᱚᱝᱠᱚᱴ ᱜᱮᱭᱟ ᱢᱟᱱᱮ ᱫᱚ ᱦᱟᱸᱜ ᱱᱚᱜᱼᱚᱭ ᱟᱥᱟᱲ ᱵᱚᱸᱜᱟ ᱜᱮ ᱡᱟ ᱫᱟᱜ ᱠᱚ ᱦᱩᱭᱩᱜ ᱠᱟᱱᱟ
ᱚ ᱠᱮᱱᱮᱞ ᱫᱟᱜ ᱠᱚᱫᱚ ᱟᱯᱮ ᱥᱮᱫ ᱫᱚ ᱵᱟᱝ ᱪᱟᱞᱟᱜ ᱜᱮ
ᱵᱟ ᱱᱚᱜᱼ ᱱᱚᱝᱠᱟ ᱟᱞᱮᱮᱥᱮᱫ ᱫᱚ ᱦᱟᱸᱜ ᱠᱮᱱᱮᱞ ᱫᱟᱜ ᱠᱚᱫᱚ ᱚᱱᱟ ᱢᱟᱲᱟᱝ ᱫᱚ ᱦᱟᱸᱜ ᱵᱟᱹᱱᱩᱜ ᱟᱠᱟᱜᱼᱟ
ᱚ ᱛᱟᱦᱞᱮ ᱚᱱᱛᱮ ᱟᱯᱮ ᱥᱮᱱ ᱫᱚ ᱦᱩᱞ ᱢᱟᱦᱟ ᱫᱚ ᱢᱟᱱᱟᱣ ᱠᱮᱫᱼᱟ ᱠᱚ ᱥᱮ ᱵᱟᱝ
ᱦᱮᱸ ᱦᱮᱸ ᱟᱞᱮᱮᱥᱱ ᱫᱚ ᱱᱚᱜᱼᱚᱭ ᱢᱟᱲᱟᱝ ᱢᱟᱱᱟᱣ ᱦᱩᱭᱮᱱ ᱜᱮᱭᱟ ᱛᱤᱨᱤᱥᱟ ᱡᱩᱱ ᱫᱚ
ᱚ
ᱯᱟᱨᱚᱢ ᱵᱟᱲᱟᱭᱮᱱᱟ
ᱦᱚᱢ ᱱᱤᱭᱟᱹ ᱵᱟᱨ ᱫᱚ ᱵᱟᱨᱦᱚ ᱢᱟ ᱡᱟᱹᱥᱛᱤ ᱜᱮᱠᱚ ᱢᱟᱱᱟᱣ ᱟᱠᱟ ᱟ ᱦᱩᱞᱢᱟᱦᱟ
ᱦᱳᱭ ᱦᱳᱭ ᱟᱫᱚ ᱟᱵᱚᱣᱟᱜ ᱧᱮᱞᱛᱮ ᱛᱤᱨᱤᱥᱟ ᱡᱩᱱ ᱫᱚ ᱢᱟᱲᱟᱝ ᱥᱮᱫ ᱫᱚᱦᱟᱜ ᱛᱤᱱᱟᱹᱜ ᱡᱟᱹᱥᱛᱤ ᱵᱚᱱ ᱥᱩᱨ ᱥᱩᱯᱩᱨᱚᱜᱼᱟᱚᱱ ᱜᱚᱲᱚ ᱥᱚᱯᱚᱦᱚᱫᱼᱟ ᱤᱱᱟᱹᱜ ᱜᱮ ᱦᱟᱜ ᱱᱟᱦ ᱢᱟᱲᱟᱝ ᱫᱚ ᱵᱷᱟᱹᱞᱤᱜ ᱠᱟᱱᱟ
ᱦᱮᱸᱸ
ᱢᱮᱱᱠᱷᱟᱱ ᱫᱚᱟᱸᱜ ᱟᱵᱚ ᱥᱟᱱᱛᱟᱲ ᱠᱚᱫᱚ ᱦᱟᱸᱜ ᱧᱮᱞ ᱜᱟᱱᱚᱜᱼᱟ ᱧᱮᱞ ᱧᱟᱢᱚᱜ ᱠᱟᱱᱟ ᱡᱮ ᱵᱤᱥᱤ ᱦᱟᱸᱜ ᱛᱟᱭᱚᱢ ᱵᱷᱟᱜ ᱨᱮᱜᱮ ᱢᱮᱱᱟᱜ ᱟᱠᱟᱫ ᱵᱚᱱᱟ
ᱟᱨᱦᱚᱸ ᱚᱱᱮ ᱚᱨᱜᱮᱥᱴᱟᱨ ᱠᱚ ᱦ ᱦᱩᱭᱩᱜ ᱛᱟᱵᱚᱱᱟ ᱛᱚ ᱟᱵᱚᱣᱟᱜ ᱟᱨᱦ ᱦᱟᱸᱜ ᱛᱚᱵᱮ ᱢᱟᱹᱭ ᱛᱮᱠᱚ ᱟᱨ ᱦᱚᱠᱚ ᱵᱟᱹᱲᱤᱢ ᱪᱟᱵᱟᱜ ᱠᱟᱱᱟ ᱠᱚ ᱢᱮᱟᱹᱭ ᱵᱟᱹᱵᱩ ᱜᱤᱫᱽᱨ ᱠᱚ
ᱦᱳᱭ ᱢᱟᱹᱭ ᱛᱮᱟᱠᱚ ᱫᱤᱫᱤ ᱛᱮᱠᱚ ᱢᱮᱱᱟᱜ ᱟᱠᱟᱫ ᱠᱚᱣᱟ ᱟᱨᱚ ᱦᱟᱸᱜ ᱩᱱᱠᱩ ᱠᱚ ᱦᱟᱸᱜ ᱛᱚ ᱚᱸᱰᱮ ᱜᱮ ᱦᱟᱸᱜ ᱠᱚ ᱛᱷᱚᱲᱟ ᱱᱮᱛᱟᱨ ᱫᱚ ᱦᱟᱸᱜ
ᱨᱚᱲ ᱵᱟᱹᱞᱤ ᱡᱩᱛ ᱵᱟᱝ ᱟᱸᱡᱚᱢᱚᱜ ᱠᱟᱱ ᱛᱟᱵᱚᱱᱟ
ᱵᱟᱝ ᱧᱟᱢᱚᱜ ᱠᱟᱱᱟ
ᱦ ᱟᱥᱛᱮ ᱟᱥᱛᱮ ᱢᱮ ᱟᱡᱚᱢᱜ ᱠᱚᱱᱟ ᱛᱚ ᱥᱟᱹᱜᱤᱢ ᱵᱤ
ᱟᱪᱪᱷᱟ ᱟᱪᱪᱷᱟ ᱦᱩᱭᱩᱜ ᱠᱟᱱᱟ
ᱟᱨ
ᱛᱟᱦᱚᱞᱮ ᱦᱟᱸᱜ ᱱᱤᱛᱚᱝ ᱫᱚ ᱚᱱᱛᱮ ᱫᱚ ᱦᱟᱸᱜ ᱪᱮᱫ ᱞᱮᱠᱟ
ᱦᱚᱸᱜ ᱱᱤᱛᱚᱜ ᱱᱚᱜᱼᱚᱭ ᱫᱟᱜ ᱠᱚᱦᱚᱸ ᱱᱤᱛᱚᱜ ᱟᱹᱥᱩᱲ ᱵᱟᱲᱟ ᱠᱟᱜᱼᱟᱤᱛ ᱚᱲᱟᱜ ᱯᱚᱨᱮᱜ ᱜᱮ ᱡᱚᱢ ᱵᱟᱲᱟ ᱠᱚᱫᱚ ᱦᱩᱭᱱᱟ ᱪᱮ ᱟᱩᱨᱤ
ᱡᱚᱢ ᱵᱟᱲᱟ ᱠᱚᱫᱚ ᱟᱹᱣᱨᱤᱭᱟᱜᱼᱟ ᱡᱚᱢ ᱦᱩᱭᱩᱜᱼᱟ ᱦᱟᱸᱜ ᱫᱚᱥ ᱵᱟᱡᱮ ᱥᱮᱱ ᱦᱟᱸᱜ
ᱳ
ᱡᱚᱢ ᱵᱟᱲᱟ ᱠᱚᱫᱚ ᱦᱟᱸᱜ ᱛᱷᱚᱲᱟ ᱞᱮᱴᱚᱜ ᱜᱮᱭᱟ
ᱦᱟᱸ ᱠᱟᱹᱢᱤ ᱦᱚᱲ ᱛᱚ
ᱦᱳᱭ ᱦᱳᱭ
ᱪᱮᱫ ᱠᱚ ᱛᱟᱵᱚᱱ ᱮᱢ ᱪᱤᱠᱟᱹᱟ ᱟᱫᱚ ᱦᱟᱸᱜ
ᱢᱟᱲᱟᱝ ᱥᱮᱫ ᱦᱟᱸᱜ ᱧᱮᱞ ᱦᱩᱭᱩᱜ ᱠᱟᱱᱟ ᱦᱟᱸᱜ ᱪᱮᱫ ᱠᱚ ᱦᱟᱸᱜ
ᱚ ᱛᱟᱦᱚᱞᱮ ᱱᱟᱯᱟᱭ ᱵᱟᱲᱟ ᱜᱮ ᱦᱮᱸᱜ
ᱦᱚᱭ ᱦᱟᱭ ᱱᱟᱯᱟᱭ ᱵᱟᱲᱟ ᱜᱮ᱾
ᱚᱲᱟᱜ ᱠᱚᱨᱮ ᱱᱟᱯᱟᱭ ᱜᱮ?
ᱚᱲᱟᱜ ᱠᱚᱨᱮ ᱫᱚ ᱦᱟᱸᱜ ᱱᱟᱦᱟᱝ ᱢᱮᱱᱟᱜ ᱟᱠᱟᱫ ᱠᱚᱣᱟ ᱦᱟᱸᱜ ᱟᱞᱤᱧ ᱫᱚ ᱦᱟᱸᱜ ᱱᱟᱦᱟᱝ ᱚᱲᱟᱜ ᱠᱚᱨᱮ ᱫᱚ ᱠᱷᱚᱵᱚᱨ ᱟᱣᱨᱤ ᱞᱤᱧ ᱦᱟᱛᱟᱣᱟ᱾
ᱧᱚ᱾ ᱛᱟᱦᱚᱞᱮ ᱠᱷᱚᱵᱚᱨ ᱠᱚᱵᱤᱱ ᱦᱟᱛᱟᱣ ᱵᱟᱲᱟᱭ ᱜᱮᱭᱟ ᱥᱮ ᱵᱟ?
ᱱᱤᱛᱚᱜ ᱱᱟᱦᱟᱸᱜ ᱢᱟᱬᱟᱝ ᱫᱚ ᱟᱣᱨᱤ ᱞᱤᱧ ᱦᱟᱛᱟᱣᱟ ᱦᱟᱸᱜ ᱦᱟᱛᱟᱣ ᱦᱩᱭᱩᱜ-ᱟ᱾
ᱟᱨ,
ᱠᱞᱟᱯ
ᱠᱷᱚᱵᱚᱨ ᱦᱟᱛᱟᱣ ᱦᱚᱸᱛᱚ ᱠᱟᱛᱷᱟ ᱠᱟᱱᱟ ᱜᱮᱭᱟ ᱵᱟᱭᱨᱮ ᱨᱮᱵᱤᱱ ᱛᱟᱦᱮᱱᱟ ᱛᱚ ᱟᱵᱤᱱ ᱢᱟ᱾
ᱟᱪᱪᱷᱟ ᱟᱪᱪᱷᱟ᱾